ᱦᱮᱞᱳ
ᱦᱮᱸ ᱟᱸᱡᱚᱢᱚᱜ ᱠᱟᱱᱟ ᱤᱧᱟᱹᱜ ᱨᱚᱲ᱾
ᱦᱩᱸ ᱦᱩᱸ ᱟᱸᱡᱚᱢᱚᱜ ᱠᱟᱱᱟ ᱦᱩ ᱢᱮᱱ ᱢᱮ ᱛᱟᱯᱚᱨᱮ ᱦᱩᱸ ᱦᱩᱸᱚᱲᱟᱜ ᱠᱚᱨᱮ ᱜᱮ ᱱᱤᱛᱚᱜ ᱫᱚ ᱚᱲᱟᱜ ᱠᱚᱨᱮ ᱜᱮ ᱱᱤᱛᱚᱜ ᱫᱚ ᱱᱚᱜ-ᱚᱭ ᱰᱟᱹᱦᱤ ᱥᱮᱫ ᱨᱮ ᱫᱩᱲᱩᱵ ᱵᱟᱲᱟ ᱦᱩᱭ ᱟᱠᱟᱱᱟ᱾
ᱟᱪᱪᱷᱟ ᱟᱪᱪᱷᱟ
ᱟᱢ ᱫᱚ ᱪᱮᱫ ᱠᱚᱢ ᱪᱤᱠᱟᱹ ᱵᱟᱲᱟᱭ ᱮᱜ-ᱟ᱾
ᱦᱳᱭ ᱤᱧᱦᱚᱸ ᱚᱲᱟᱜ ᱠᱚᱨᱮ ᱜᱮ ᱱᱤᱛᱚᱜ ᱫᱚ ᱜᱚᱨᱚᱢ ᱫᱤᱱ ᱫᱚ ᱟᱫᱚ᱾ ᱪᱮᱫ ᱮᱢ ᱞᱟᱹᱭ ᱱᱟᱦᱟᱜ ᱱᱤᱛᱚᱜ ᱫᱚ ᱚᱲᱟᱜ ᱠᱚᱨᱮ ᱦᱚᱸ ᱛᱟᱦᱮᱸ ᱵᱟᱝ ᱜᱟᱱᱚᱜ-ᱟ ᱟᱹᱰᱤ ᱡᱳᱨ ᱜᱚᱨᱚᱢ ᱵᱩᱡᱷᱟᱹᱜ ᱠᱟᱱᱟ ᱤᱱᱟ ᱠᱷᱟᱹᱛᱤᱨ ᱤᱧ ᱦᱚᱸ ᱱᱚᱛᱮ ᱠᱟᱹᱴᱤᱡ ᱟᱞᱮᱭᱟᱜ ᱱᱚᱛᱮ ᱪᱚᱠ ᱥᱮᱜ ᱤᱧ ᱦᱮᱡ ᱟᱠᱟᱱᱟ ᱫᱟᱬᱟᱱ ᱟᱨ᱾ ᱟᱫᱚ ᱤᱱᱟᱛᱤᱝ ᱯᱷᱳᱱᱟᱜ ᱢᱮᱣᱟ ᱠᱟᱹᱴᱤᱡ ᱟᱢ ᱦᱚᱸ᱾
ᱟᱪᱪᱷᱟ ᱟᱪᱪᱷᱟ
ᱟᱪᱪᱷᱟ ᱞᱟᱹᱭ ᱫᱟᱹᱧ ᱦᱚᱜ-ᱚᱭ ᱟᱹ ᱱᱤᱛᱚᱜ ᱢᱟ ᱡᱟᱦᱟᱸ ᱞᱮᱠᱟ᱾ ᱟᱹ ᱟᱥᱟᱲ ᱵᱚᱸᱜᱟ ᱠᱚ ᱛᱤᱭᱳᱜᱚᱜ ᱠᱟᱱᱟ ᱟᱫᱚ ᱟᱥᱟᱲ ᱵᱚᱸᱜᱟ ᱟᱨᱮ ᱟᱫᱚ ᱦᱩᱲᱩ ᱠᱚ ᱟᱯᱮ ᱥᱮᱫ ᱪᱮᱫ ᱞᱮᱠᱟ ᱠᱚ ᱨᱚᱦᱚᱭᱟ ᱥᱮ ᱵᱟᱠᱚ ᱨᱚᱦᱚᱭᱟ ᱤᱱᱠᱟᱹ
ᱦᱩᱸ ᱟᱞᱮ ᱥᱮᱫ ᱨᱚᱦᱚᱭ ᱫᱚᱠᱚ ᱨᱚᱦᱚᱭᱟ ᱦᱩᱸᱼᱟ ᱟᱫᱚ ᱥᱚᱢᱚᱥᱥᱟ ᱦᱩᱭ ᱠᱟᱱᱟ ᱢᱤᱫᱴᱟᱝ ᱟᱫᱚ ᱦᱚᱜ-ᱚᱭ ᱡᱮ ᱫᱟᱜ ᱵᱟᱝ ᱫᱟᱜ ᱮᱫᱟᱭ ᱥᱮ ᱚᱱᱟ ᱠᱷᱟᱹᱛᱤᱨ ᱜᱮ ᱟᱫᱚ ᱛᱚᱞᱟ ᱠᱚᱫᱚ ᱵᱟᱝ ᱜᱤᱲᱤ ᱦᱩᱭ ᱠᱟᱱᱟ ᱵᱟ‍ᱹᱛ ᱠᱚᱦᱚ ᱟᱹᱰᱤ ᱠᱮᱴᱮᱡ ᱪᱟᱵᱟ ᱠᱟᱱᱟ ᱥᱤ ᱠᱚᱦᱚᱸ ᱪᱮᱫ ᱚᱝᱠᱟ ᱱᱟᱦᱮᱞ ᱠᱚᱦᱚᱸ ᱵᱟᱝ ᱞᱟᱜᱟᱜ ᱠᱟᱱᱟ ᱛᱚᱞᱟ ᱦᱚᱸ ᱪᱮᱫ ᱠᱟ ᱠᱟᱛᱮᱫ ᱮᱢ ᱜᱤᱲᱤᱣᱟ᱾ ᱢᱟᱱᱮ ᱵᱷᱚᱨᱥᱟ ᱵᱟᱝ ᱧᱟᱢᱚᱜ ᱠᱟᱱᱟ ᱥᱟᱦᱚᱥ ᱵᱟᱝ ᱧᱟᱢᱚᱜ ᱠᱟᱱᱟ ᱡᱮ ᱪᱮᱫ ᱞᱮᱠᱟ ᱠᱟᱛᱮᱫ ᱛᱚᱞᱟ ᱠᱚ ᱜᱤᱲᱤ ᱦᱩᱭᱩᱜ-ᱟ᱾ ᱫᱟᱜ ᱞᱮᱠᱷᱟᱱ ᱢᱤᱫᱴᱟᱝ ᱢᱤᱫᱴᱟᱝ ᱵᱟᱨᱭᱟ ᱡᱩᱫᱤ ᱫᱟᱜ ᱠᱮ-ᱟᱭ ᱠᱟᱹᱴᱤᱡ ᱱᱟᱯᱟᱭ ᱠᱚᱜ-ᱟ ᱟᱨᱠᱤ
ᱦᱚᱭ ᱟᱫᱚ ᱟᱞᱮ ᱥᱮᱫ ᱫᱚ ᱱᱤᱛᱚᱜ ᱫᱚ ᱫᱟᱜ ᱫᱚ ᱠᱟᱹᱴᱤᱡ ᱫᱟᱜ ᱧᱚᱜ ᱟᱠᱟᱫᱟᱭ᱾ ᱟᱫᱚᱭ ᱦᱚ ᱦᱩᱲᱩ ᱨᱚᱦᱚᱭ ᱫᱚ ᱵᱟᱝ ᱜᱟᱱᱚᱜ ᱨᱚᱦᱚᱸ ᱟᱫᱚ ᱚᱱᱟ ᱛᱚᱞᱟ ᱠᱚᱞᱮ ᱜᱤᱰᱤ ᱵᱟᱲᱟᱭ ᱫᱟ ᱟᱨ ᱚᱱᱟ ᱠᱚ ᱦᱩᱭ ᱞᱮᱱ ᱠᱷᱟᱱ ᱜᱮ ᱚᱱᱟ ᱦᱚᱸ ᱛᱚ ᱢᱚᱱᱮᱜ ᱠᱟᱱᱟ ᱛᱟᱨᱯᱚᱨᱮ ᱱᱚᱣᱟ ᱟᱥᱟᱲ ᱵᱚᱸᱜᱟ ᱢᱩᱡᱽ ᱢᱩᱪᱟᱹᱫ ᱢᱩᱪᱟᱹᱫ ᱥᱮᱫ ᱛᱮ ᱦᱩᱭ ᱞᱮᱱᱠᱷᱟᱱ ᱵᱟᱨᱣᱟ ᱩᱱ ᱥᱮᱫ ᱛᱮᱜᱮ ᱛᱚᱞᱟ ᱠᱚᱦᱚᱸ ᱦᱩᱭᱩᱜ ᱛᱟᱞᱮᱭᱟ ᱩᱱ ᱛᱮᱜᱮ ᱦᱩᱭ ᱫᱟᱲᱮᱭᱟᱜ-ᱟ ᱫᱟᱜ ᱦᱚᱸ ᱚ ᱜᱚᱴᱟ ᱵᱟᱹᱫᱽ ᱜᱮ ᱦᱩᱭ ᱜᱚᱫᱚᱜ-ᱟ ᱟᱫᱚ ᱚᱱᱟ ᱞᱮᱠᱟ ᱛᱮ ᱨᱚᱦᱚᱭ ᱟᱞᱮ ᱩᱱ ᱥᱮᱫ ᱛᱮᱜᱮᱞᱮ ᱢᱚᱱᱮᱭ ᱟᱠᱟᱫᱟ᱾ ᱟᱫᱚ ᱮᱱ ᱨᱮᱦᱚᱸ ᱵᱟᱝ ᱧᱮᱞ ᱜᱟᱱᱚᱜ ᱞᱟᱹᱭ ᱜᱟᱱᱚᱜ ᱠᱟᱱᱟ ᱡᱮ ᱪᱮᱫ ᱞᱮᱠᱟ ᱛᱮᱥᱮ ᱫᱟᱜᱟᱭ ᱥᱮ ᱵᱟᱭ ᱫᱟᱜᱟᱭ
ᱦᱮᱸ ᱟᱪᱪᱷᱟ ᱱᱟᱯᱟᱭ ᱜᱮ ᱩᱸ
ᱚ ᱛᱟᱦᱚᱞᱮ ᱟᱯᱮ ᱫᱚ ᱚᱱᱟ ᱜᱩᱨᱤᱡ ᱠᱚᱫᱚ ᱯᱮ ᱜᱮᱢᱮᱨ ᱪᱟᱵᱟ ᱠᱟᱫᱟ ᱥᱮ ᱟᱹᱣᱨᱤ ᱯᱮ ᱜᱮᱢᱮᱨ ᱪᱟᱵᱟᱭᱟ?
ᱜᱩᱨᱤᱡ ᱠᱚᱫᱚ ᱜᱮᱢᱮᱨ ᱦᱩᱭ ᱠᱟᱱᱟ᱾
ᱟᱫᱚ ᱡᱚᱛᱚ ᱵᱟᱹᱫᱽ ᱠᱚᱨᱮ ᱫᱚ ᱵᱟᱝ ᱠᱩᱲᱟᱹᱣ ᱞᱮᱱᱟ ᱰᱟᱹᱝᱨᱤ ᱠᱚᱦᱚᱸ ᱠᱚᱢ ᱜᱮᱭᱟ ᱠᱚ
ᱰᱟᱹᱝᱨᱤ ᱢᱤᱸᱦᱩ ᱢᱮᱨᱚᱢ ᱠᱚᱦᱚᱸ ᱠᱚᱢ ᱜᱮᱭᱟ ᱟᱫᱚ ᱜᱩᱨᱤᱡᱽ ᱢᱟ ᱢᱤᱫ ᱜᱷᱟᱹᱲᱤ ᱜᱟᱱ ᱦᱩᱭ ᱞᱮᱱᱟ ᱢᱤᱫ ᱴᱮᱠᱴᱟᱨ ᱜᱟᱱ ᱟᱫᱚ ᱚᱱᱟ ᱛᱮᱜᱮ ᱠᱟᱹᱴᱤᱡᱽ ᱠᱟᱹᱴᱤᱡᱽ ᱡᱚᱛᱚ ᱨᱮᱜᱮ ᱮᱢ ᱦᱩᱭ ᱠᱟᱱᱟ ᱠᱷᱮᱛ ᱠᱚᱨᱮ ᱠᱚᱢ ᱠᱚᱢ
ᱚ ᱵᱷᱟᱜᱤᱨᱜᱮ ᱛᱟᱦᱞᱮ ᱟᱪᱪᱷᱟ ᱟᱯᱮ ᱱᱚᱛᱮ ᱚᱱᱛᱮ ᱫᱚ ᱱᱚᱣᱟ ᱤᱭᱟᱹ ᱥᱚᱢᱚᱭ ᱪᱮᱫ ᱠᱚ ᱞᱟᱹᱭᱟ ᱱᱚᱣᱟ ᱟᱥᱟᱲ ᱵᱚᱸᱜᱟ ᱫᱚ ᱦᱚ ᱦᱳᱲᱳ ᱢᱟᱯᱮ ᱨᱚᱦᱚᱭ ᱜᱮᱭᱟ ᱚᱱᱟ ᱥᱟᱶ ᱥᱟᱶ ᱛᱮ ᱟᱨᱦᱚᱸ ᱪᱮᱫ ᱱᱤᱝᱠᱟᱹᱱᱟᱝ ᱡᱟᱦᱟᱱᱟᱸᱜ ᱠᱚᱯᱮ ᱨᱚᱦᱚᱭ ᱟᱯᱮ
ᱟᱞᱮ ᱥᱮᱫ ᱫᱚ ᱩᱱᱟᱹ ᱦᱩᱲᱩ ᱵᱮᱜᱚᱨ ᱜᱮ ᱟᱫᱚ ᱮᱴᱟᱜ ᱫᱚ ᱟᱥᱟᱲ ᱵᱚᱸᱜᱟ ᱫᱚ ᱪᱮᱫ ᱦᱚᱸ ᱵᱟᱝᱞᱮ ᱨᱚᱦᱚᱭ ᱜᱮᱭᱟ ᱥᱩᱫᱷᱩ ᱠᱷᱟᱹᱞᱤ ᱦᱩᱲᱩ ᱜᱮ ᱟᱫᱚ ᱚᱱᱠᱟᱱᱟᱸᱜ ᱢᱟ ᱵᱟᱹᱛ ᱠᱚᱦᱚᱸ ᱵᱟᱹᱱᱩᱜᱼᱟ ᱚᱱᱛᱮ ᱟᱞᱮᱥᱮᱫ ᱫᱚ ᱜᱚᱴᱟ ᱢᱟᱱᱮ ᱡᱚᱞᱟ ᱡᱟᱭᱜᱟ ᱠᱟᱱᱟ ᱟ ᱦᱩᱲᱩ ᱵᱮᱜᱚᱨ ᱫᱚ ᱮᱴᱟᱜ ᱠᱤᱪᱷᱩ ᱫᱚ ᱵᱟᱝ ᱦᱩᱭᱩᱜ ᱛᱟᱵᱤᱱᱟ᱾
ᱛᱚ ᱟᱞᱮ ᱥᱮᱫ ᱫᱚ ᱱᱚᱜᱼᱚᱭ ᱡᱮᱢᱚᱱ ᱱᱤᱛᱚᱜ ᱫᱚ ᱪᱮᱫ ᱠᱟᱱᱟ ᱦᱩᱲᱩ ᱠᱚ ᱨᱚᱦᱚᱭᱟ ᱦᱩᱲᱩ ᱨᱚᱦᱚᱭ ᱥᱟᱶ ᱥᱟᱶᱛᱮ ᱦᱮᱸ ᱟᱱᱟᱡ ᱯᱟᱹᱛᱤ ᱦᱚᱸᱠᱚ ᱨᱚᱦᱚᱭ ᱜᱮᱭᱟ ᱟᱨ ᱥᱟᱶᱛᱮ ᱱᱚᱜᱚᱭ ᱡᱮᱢᱚᱱ ᱡᱩᱫᱤᱢ ᱞᱮᱟᱹᱭᱠᱷᱟᱱ ᱠᱟᱞᱞᱟ ᱠᱚᱠᱚ ᱨᱚᱦᱚᱭᱟ᱾ ᱛᱟᱨᱯᱚᱨᱮ ᱦᱚᱜᱼᱚᱭ ᱚᱱᱟ ᱟᱥᱲᱟ ᱵᱷᱟᱫᱚᱨ ᱵᱚᱸᱜᱟ ᱥᱮᱫ ᱛᱚ ᱠᱚᱯᱤ ᱠᱚᱠᱚ ᱨᱚᱦᱚᱭᱟᱠᱚ ᱠᱚᱯᱤ ᱠᱚᱦᱚᱸ ᱛᱚ ᱢᱤᱫ ᱚᱠᱛᱚ ᱛᱚ ᱵᱷᱟᱜᱮ ᱫᱟᱢᱚᱜᱼᱟ ᱟᱨ ᱵᱷᱟᱜᱮ ᱯᱚᱭᱥᱟ ᱠᱚ ᱦᱩᱭᱩᱜᱼᱟ ᱚᱱᱟ ᱥᱟᱶᱛᱮ ᱛᱟᱨᱯᱚᱨᱮ ᱚᱱᱮ ᱥᱚᱥᱟᱠ ᱠᱚᱦᱚᱸ ᱠᱚ ᱨᱚᱦᱚᱭ ᱜᱮᱭᱟ ᱠᱚ ᱟᱫᱚ ᱱᱚᱝᱠᱟᱱᱟᱜ ᱠᱚᱫᱚ ᱟᱯᱮ ᱥᱮᱫ ᱫᱚ ᱵᱟᱝ ᱧᱮᱞ ᱵᱟᱲᱟ ᱟᱠᱟᱱ ᱛᱮ
ᱵᱟᱝ ᱟᱹᱞᱤᱧᱟᱜ ᱜᱮᱭᱟᱱ ᱨᱮᱫᱚ ᱚᱱᱠᱟᱱᱟᱜ ᱠᱚᱫᱚ ᱵᱟᱝ ᱞᱤᱧ ᱧᱮᱞ ᱠᱟᱫᱟ᱾ ᱥᱮ ᱟᱞᱮ ᱥᱮᱫ ᱫᱚ ᱚᱱᱠᱟ ᱟᱱᱟᱡᱽ ᱠᱚᱫᱚ ᱡᱟᱦᱟᱱᱟᱸᱜ ᱠᱚᱫᱚ ᱵᱟᱠᱚ ᱪᱟᱥ ᱜᱮᱭᱟ ᱥᱩᱫᱩ ᱱᱚᱝᱠᱟ ᱦᱩᱲᱩ ᱜᱮ ᱪᱟᱥ ᱞᱤᱧ ᱧᱮᱞ ᱵᱟᱲᱟ ᱠᱟᱜᱼᱟ᱾ ᱟᱫᱚ ᱮᱴᱟᱜ ᱠᱤᱪᱩ ᱫᱚ ᱪᱟᱥ ᱫᱚ ᱟᱱᱟᱡᱽ ᱯᱱᱟᱪ ᱠᱚᱫᱚ ᱪᱟᱥ ᱠᱚᱫᱚ ᱮᱠᱷᱱᱳ ᱟᱹᱣᱨᱤ ᱞᱤᱧ ᱧᱮᱞᱟ᱾ ᱱᱚᱣᱟ ᱥᱚᱥᱟ ᱢᱚᱥᱟ ᱠᱚᱵᱤᱱ ᱞᱟᱹᱭ ᱠᱮᱜᱼᱟ ᱟᱹᱵᱤᱱ ᱥᱮᱫ ᱫᱚ ᱥᱚᱥᱟ ᱠᱚ ᱠᱚ ᱪᱟᱥᱟ ᱟᱹᱞᱤᱧ ᱥᱮᱫ ᱫᱚ ᱚᱱᱠᱟᱱᱟᱜ ᱫᱚ ᱵᱟᱝ ᱥᱩᱫᱩ ᱦᱩᱲᱩ ᱜᱮ ᱦᱩᱲᱩ ᱵᱮᱜᱚᱨ ᱾ ᱴᱮᱠᱟᱜ ᱫᱚ ᱵᱟᱞᱮ ᱨᱚᱦᱚᱭ ᱜᱮᱭᱟ
ᱟᱪᱪᱷᱟ ᱟᱪᱪᱷᱟ ᱟᱫᱚ ᱟᱹᱰᱤ ᱵᱷᱟᱹᱜᱤ ᱠᱟᱛᱷᱟ ᱟᱞᱮ ᱥᱮᱫ ᱫᱚ ᱚᱱᱟ ᱦᱩᱲᱩ ᱠᱚ ᱨᱚᱦᱚᱭ ᱥᱟᱶᱛᱮ ᱚᱱᱟ ᱦᱚᱸᱠᱚ ᱨᱚᱦᱚᱭ ᱜᱮᱭᱟ ᱥᱚᱵᱡᱤ ᱠᱚᱦᱚᱸ ᱠᱚ ᱨᱚᱦᱚᱭ ᱜᱮᱭᱟ ᱛᱚ ᱟᱫᱚ ᱚᱱᱟ ᱞᱮᱠᱟᱛᱮ ᱧᱮᱞ ᱞᱮᱠᱷᱟᱱ ᱢᱤᱫ ᱥᱮᱫᱽ ᱚᱱᱟ ᱠᱚ ᱩᱱᱱᱟᱹ ᱥᱚᱢᱚᱭ ᱟᱠᱠᱷᱨᱤᱧ ᱠᱟᱛᱮ ᱦᱚᱸ ᱵᱷᱟᱜᱤ ᱢᱤᱫᱴᱟᱝ ᱯᱚᱭᱥᱟ ᱦᱚᱸ ᱧᱟᱢᱚᱜᱼᱟ ᱟᱨ ᱡᱟᱹᱥᱛᱤ ᱪᱤᱠᱟᱭᱛᱮ ᱟᱞᱮᱥᱮᱫ ᱫᱚ ᱚᱱᱟ ᱟᱸ ᱨᱚᱦᱚᱭᱟᱠᱚ ᱥᱟᱶᱛᱮ ᱰᱟᱹᱦᱤ ᱧᱚᱜ ᱡᱟᱭᱜᱟ ᱠᱚ ᱡᱟᱦᱟᱸ ᱠᱚᱨᱮ ᱫᱚ ᱤᱱᱟᱹᱜ ᱴᱟ ᱦᱩᱲᱩ ᱨᱚᱦᱚᱭ ᱞᱮᱠᱟ ᱡᱟᱦᱟᱸ ᱦᱩᱲᱩ ᱨᱚᱦᱚᱭ ᱠᱚ ᱛᱤᱱᱟᱸᱜ ᱜᱟᱱᱨ ᱫᱟᱜᱽ ᱞᱟᱜᱟᱜᱼᱟ᱾ ᱮᱱᱠᱷᱟᱱ ᱡᱟᱦᱟᱸ ᱠᱚᱨᱮ ᱫᱟᱜᱽ ᱠᱚ ᱵᱟᱝ ᱛᱟᱦᱮᱱᱟ ᱚᱱᱟ ᱠᱚᱨᱮ ᱫᱚ ᱚᱱᱠᱟᱱᱟᱜ ᱠᱚᱠᱚ ᱨᱚᱦᱚᱭᱟᱠᱚ ᱟᱱᱟᱡᱽ ᱠᱚᱠᱚ ᱨᱚᱦᱚᱭᱟᱠᱚ᱾ ᱟᱫᱚ ᱚᱱᱟ ᱞᱮᱠᱟᱛᱮ ᱟᱹᱰᱤ ᱦᱚᱲ ᱫᱚ ᱱᱟᱸᱜ ᱱᱚᱣᱟ ᱦᱩᱲᱩ ᱨᱚᱦᱚᱭ ᱥᱟᱶᱛᱮ ᱚᱱᱟᱡᱽ ᱠᱚᱠᱚ ᱨᱚᱦᱭᱟ ᱟᱨ ᱚᱱᱟ ᱠᱷᱚᱱᱟᱜ ᱵᱷᱟᱜᱤ ᱢᱤᱫᱴ ᱯᱚᱭᱥ ᱦᱩᱭᱩᱜ ᱛᱟᱠᱚ ᱪᱮᱫᱟᱜ ᱥᱮ ᱵᱷᱟᱫᱚᱨ ᱵᱚᱸᱜᱟ ᱢᱟ ᱟᱹᱰᱤ ᱛᱮᱫ ᱜᱮ ᱴᱟᱱ ᱵᱟᱡᱟᱨ ᱠᱟᱱᱟ ᱚᱱᱟ ᱥᱚᱢᱚᱭ ᱢᱟ ᱴᱟᱠᱟ ᱯᱚᱭᱥᱟ ᱠᱚᱦᱚᱸ ᱛᱤᱨᱮ ᱵᱟᱝ ᱛᱟᱦᱮᱱᱟ᱾ ᱟᱫᱚ ᱚᱱᱟ ᱞᱮᱠᱟᱛᱮ ᱚᱱᱟ ᱠᱚ ᱨᱚᱦᱚᱭ ᱠᱟᱛᱮᱮᱫ ᱜᱮ ᱡᱟᱦᱟᱸᱭ ᱴᱟᱠᱟ ᱯᱚᱭᱥᱟ ᱟᱨᱡᱟᱣᱟᱠᱚ ᱟᱨ ᱚᱱᱟ ᱠᱚᱛᱮ ᱜᱮ ᱡᱟᱦᱟᱸᱜ ᱜᱮ ᱥᱚᱫᱷᱟ ᱯᱚᱛᱤ ᱠᱚᱦᱚᱸ ᱪᱟᱞᱟᱜ ᱛᱟᱠᱚᱣᱟ ᱥᱚᱝᱥᱟᱨ ᱨᱮᱦᱚᱸ
ᱟᱪᱪᱷᱟ
ᱛᱟᱦᱚᱞᱮ ᱚᱱᱮ ᱪᱮᱫ ᱠᱚ ᱢᱮᱱᱟ ᱟᱹᱵᱤᱱ ᱥᱮᱫ ᱚᱱᱟ ᱡᱚᱱᱰᱨᱟ ᱠᱚ ᱵᱟᱠᱚ ᱪᱟᱥ ᱜᱮᱭᱟ ᱡᱚᱱᱰᱨᱟ ᱯᱟᱴ ᱚᱱᱟ ᱠᱚ?
ᱡᱚᱱᱰᱨᱟ ᱠᱚᱫᱚ ᱤᱱᱟᱹᱜ ᱫᱚ ᱵᱟᱝ ᱧᱮᱞ ᱦᱩᱭ ᱠᱟᱱᱟ ᱞᱟᱦᱟ ᱧᱮᱞ ᱦᱩᱭ ᱞᱮᱱᱟ ᱯᱟᱹᱦᱤᱞ᱾ ᱡᱚᱠᱷᱚᱱ ᱫᱟᱫᱩ ᱛᱟᱠᱚ ᱛᱟᱦᱮᱸ ᱠᱟᱱᱟ᱾ ᱦᱮᱸ ᱩᱱ ᱥᱚᱢᱚᱭ ᱫᱚ ᱩᱱᱠᱩ ᱥᱚᱝᱵᱤᱫᱞ ᱨᱮᱫᱚ ᱠᱤᱪᱷᱩ ᱡᱚᱱᱰᱨᱟ ᱠᱚᱦᱚᱸ ᱠᱚ ᱨᱚᱦᱚᱭ ᱜᱮᱭᱟ ᱛᱟᱨᱯᱚᱨᱮ ᱵᱟᱡᱽᱲᱟ ᱠᱚ ᱨᱚᱦᱚᱭ ᱜᱮᱭᱟ ᱟᱨ ᱡᱟᱦᱟᱸ ᱞᱟᱹᱭᱮᱫ ᱛᱤᱧ ᱯᱟᱴ ᱯᱟᱴ ᱦᱚᱸᱠᱚ ᱨᱚᱦᱚᱭ ᱜᱮᱭᱟ ᱠᱚ ᱟᱫᱚ ᱱᱤᱛᱚᱜ ᱫᱚ ᱚᱱᱟ ᱠᱚᱫᱚ ᱵᱟᱝ ᱧᱮᱞᱚᱜ ᱠᱟᱱᱟ ᱟᱨ ᱡᱩᱫᱤ ᱚᱱᱟ ᱠᱚ ᱪᱟᱥ ᱱᱤᱡᱮ ᱦᱚᱸ ᱢᱚᱱᱮ ᱦᱩᱭᱩᱜ ᱠᱟᱱ ᱛᱟᱦᱮᱸᱫ ᱢᱮᱱᱠᱷᱟᱱ ᱪᱮᱫ ᱞᱮᱠᱟᱛᱮ ᱚᱱᱟ ᱠᱚ ᱪᱟᱥᱟ ᱚᱱᱟ ᱫᱚ ᱩᱱᱟᱹᱜᱴᱟ ᱵᱟᱲᱟᱭ ᱵᱟᱹᱱᱩᱜᱼᱟ᱾ ᱟᱫᱚ ᱚᱱᱟ ᱠᱷᱟᱹᱛᱤᱨ ᱚᱱᱟ ᱠᱚᱫᱚ ᱱᱤᱛᱚᱜ ᱫᱚ ᱩᱱᱟᱹᱜᱴᱟ ᱪᱟᱥ ᱥᱮᱫ ᱫᱚ ᱚᱱᱛᱮ ᱫᱚ ᱵᱟᱝ ᱞᱟᱦᱟ ᱦᱩᱭᱩᱜ ᱠᱟᱱᱟ, ᱟᱨ ᱪᱮᱫᱟᱜ ᱥᱮ ᱮᱸ ᱡᱚᱱᱰᱨᱟ ᱠᱚᱦᱚᱸ ᱪᱟᱥ ᱠᱟᱛᱮᱜ ᱚᱱᱟ ᱤᱱᱟᱹᱜ ᱜᱟᱱ ᱚᱦᱚᱢ ᱡᱚᱢ ᱫᱟᱲᱮ ᱠᱮᱭᱟ ᱢᱮᱱᱠᱷᱟᱱ ᱡᱟᱦᱟ ᱥᱮᱫ ᱵᱟᱝ ᱡᱟᱦᱟ ᱥᱮᱫ ᱟᱠᱷᱨᱤᱧ ᱦᱩᱭᱩᱜ ᱛᱟᱢᱟ ᱟᱫᱚ ᱟᱠᱷᱨᱤᱧ ᱠᱚᱨᱛᱮ ᱜᱮᱞᱮ ᱟᱢ ᱚᱠᱟᱨᱮᱢ ᱟᱹᱠᱷᱨᱤᱧ ᱧᱟᱢ ᱠᱷᱟᱱ ᱚᱸᱰᱮᱱᱟᱜ ᱮᱴᱟᱝ ᱵᱟᱲᱟᱭ ᱵᱟᱹᱱᱩᱜ ᱛᱟᱚ ᱠᱚᱫᱚ ᱵᱟᱞ ᱪᱟᱥ ᱵᱟᱲᱟ ᱛᱟᱦ ᱟᱯᱮ ᱥᱮᱫ ᱠᱚ ᱪᱟᱥ ᱜᱮᱭᱟ ᱪᱮᱫ ᱞᱮᱠᱟ?
ᱵᱟᱝ ᱟᱞᱮ ᱥᱮᱫ ᱦᱚᱸ, ᱪᱟᱥ ᱫᱚ ᱡᱚᱱᱰᱨᱟ ᱦᱚᱸ ᱵᱟᱠᱚ ᱪᱟᱥᱟ ᱚᱱᱟ ᱯᱟᱴ ᱦᱚᱸ ᱵᱟᱝ ᱞᱟᱦᱟᱛᱮ ᱩᱱᱠᱩ ᱵᱟᱵᱟ ᱛᱟᱠᱚ ᱥᱮ ᱫᱟᱹᱫᱩ ᱛᱟᱠᱚ ᱠᱚ ᱛᱟᱦᱮᱸ ᱠᱟᱱᱟ ᱩᱱᱠᱩ ᱠᱚᱫᱚ ᱠᱚ ᱪᱟᱥ ᱵᱟᱲᱟ ᱠᱮᱭᱟ ᱥᱮ ᱨᱚᱦᱚᱭ ᱵᱟᱲᱟ ᱠᱮᱭᱟ ᱠᱚ᱾ ᱟᱫᱚ ᱩᱱᱠᱩ ᱠᱚᱠᱚ ᱞᱟᱹᱭ ᱵᱟᱲᱟ ᱠᱮᱭᱟ ᱱᱚᱣᱟ ᱠᱚᱞᱮ ᱨᱚᱦᱚᱭ ᱠᱮᱭᱟ ᱩᱱᱠᱩᱣᱟᱜ ᱢᱚᱪᱟ ᱨᱮᱜᱮ ᱟᱱᱤᱡ ᱱᱤᱡᱮ ᱫᱚ ᱢᱮᱫ ᱛᱮᱫᱚ ᱵᱟᱝ ᱧᱮᱞ ᱦᱩᱭ ᱠᱟᱱᱟ ᱪᱮᱫᱠᱟ ᱠᱚ ᱪᱟᱥᱟ ᱥᱮ ᱪᱮᱫᱠᱟ ᱠᱚ ᱨᱚᱦᱚᱭᱟ? ᱚᱱᱟ ᱫᱚ ᱵᱟᱝ ᱧᱮᱞᱮ ᱠᱟᱱᱟ ᱩᱱᱠᱩ ᱡᱚᱠᱷᱚᱱ ᱠᱚ ᱛᱟᱦᱮᱸ ᱠᱟᱱᱟ ᱩᱱᱠᱩ ᱠᱚ ᱞᱟᱹᱭ ᱵᱟᱲᱟ ᱠᱮᱭᱟ ᱡᱮ ᱟᱞᱮ ᱫᱚ ᱞᱟᱦᱟᱛᱮ ᱱᱚᱣᱟ ᱠᱚᱞᱮ ᱨᱚᱦᱚᱭ ᱵᱟᱲᱟ ᱠᱮᱭᱟ᱾ ᱟᱨ ᱱᱤᱡᱮᱭᱟᱜ ᱜᱮᱭᱟᱱ ᱨᱮᱫᱚ ᱮᱠᱷᱚᱱᱚ ᱚᱱᱟ ᱠᱚᱫᱚ ᱵᱟᱝ ᱧᱮᱞ ᱦᱩᱭ ᱠᱟᱱᱟ ᱥᱩᱫᱩ ᱦᱤᱛᱟᱹᱜ ᱱᱤᱡᱮᱭᱟᱜ ᱜᱮᱨ ᱦᱩᱲᱩ ᱪᱷᱟᱲᱟ ᱫᱚ ᱮᱴᱟᱜ ᱠᱚᱫᱚ ᱵᱟᱝ ᱧᱮᱞ ᱦᱩᱭ
ᱚ ᱟᱪᱪᱷᱟ ᱟᱪᱪᱷᱟ, ᱟᱪᱪᱷᱟ ᱱᱚᱜᱼᱚᱭ ᱡᱮ ᱟᱥᱟᱲ ᱵᱚᱸᱜᱟ ᱥᱮ ᱱᱚᱣᱟ ᱫᱟᱜ ᱫᱤᱱ ᱡᱟᱦᱟᱸ ᱞᱮᱠᱟ ᱦᱩᱲᱩ ᱠᱚ ᱨᱚᱦᱚᱭ ᱦᱩᱭᱩᱜ ᱠᱟᱱᱟ ᱟᱪᱪᱷᱟ ᱚᱱᱟ ᱨᱟᱵᱟᱝ ᱥᱳᱢᱚᱭ ᱨᱮ ᱥᱮ ᱫᱷᱚᱨᱚᱱ ᱨᱮ ᱚᱱᱟ ᱥᱚᱢᱳᱭ ᱠᱚ ᱦᱩᱲᱩ ᱛᱚ ᱟᱯᱮ ᱥᱮᱫ ᱠᱚ ᱨᱚᱦᱚᱭᱟ ᱥᱮ ᱵᱟᱠᱚ ᱨᱚᱦᱚᱭᱟᱠᱚ ᱛᱟᱦᱚᱞᱮ?
ᱟᱞᱮᱥᱮᱫ ᱨᱮᱱᱟᱜ ᱨᱟᱵᱟᱝ ᱥᱚᱢᱚᱭ ᱫᱷᱚᱨᱚᱱ ᱨᱮ ᱨᱚᱦᱚᱭᱟᱠᱚ ᱟᱫᱚ ᱟᱞᱮᱥᱮᱫ ᱫᱚ ᱫᱟᱜ ᱨᱮᱱᱟᱜ ᱠᱷᱟᱪ ᱪᱮ ᱥᱚᱢᱚᱥᱥᱟ ᱜᱮᱭᱟ ᱦᱮᱸ ᱚᱱᱟ ᱠᱚᱫᱚ ᱵᱟᱝ ᱠᱚ ᱨᱚᱦᱚᱭᱟ ᱦᱚᱸ ᱛᱚ ᱚᱱᱠᱟ ᱢᱤᱫ ᱵᱟᱨ ᱠᱚ ᱨᱚᱦᱚᱭ ᱜᱮᱭᱟ ᱠᱷᱩᱵ ᱡᱟᱹᱥᱛᱤ ᱫᱚ ᱵᱟᱝ, ᱢᱤᱫ ᱵᱟᱨ ᱠᱚ ᱨᱚᱦᱚᱭᱟ ᱱᱚᱣᱟ ᱵᱚᱨᱥᱟᱨ ᱫᱚ ᱜᱚᱴᱟᱜ ᱜᱮ ᱮᱵᱮᱞᱮᱵᱮᱞ ᱮᱠᱫᱚᱢ, ᱵᱟᱠᱷᱟᱱ ᱟᱞᱮ ᱥᱮᱫ ᱫᱚ ᱱᱚᱜ ᱚᱭ ᱢᱤᱫ ᱫᱷᱟᱣ ᱜᱮᱞᱮ ᱪᱟᱥᱟ ᱵᱚᱞᱛᱮᱭ ᱜᱮᱞᱮ ᱫᱚ᱾
ᱚᱱᱟ ᱢᱤᱫ ᱫᱷᱟᱣ ᱪᱟᱥ ᱛᱮᱜᱮ ᱥᱟᱨᱟ ᱵᱚᱪᱷᱚᱨ ᱟᱫᱚ ᱚᱱᱟ ᱜᱮᱯᱮ ᱡᱚᱢᱟ ᱥᱮ ᱪᱮᱫᱞᱮᱠᱟ?
ᱟᱫᱚ
ᱳᱭ ᱡᱷᱚᱛᱚ ᱦᱚᱲᱟᱜ ᱫᱚ ᱵᱟᱝ ᱪᱟᱞᱟᱜ ᱜᱮᱭᱟ ᱟᱫᱚ ᱡᱟᱦᱟᱸᱭ ᱠᱚᱣᱟᱜ ᱢᱮᱱᱟᱜᱼᱟ ᱫᱷᱟᱹᱨ ᱧᱚᱜ ᱠᱷᱮᱛ ᱠᱚ ᱢᱮᱱᱟᱜ ᱛᱟᱠᱚᱣᱟ ᱩᱝᱠᱩ ᱫᱚ ᱥᱟᱨᱟ ᱵᱚᱪᱷᱚᱨ ᱠᱚ ᱡᱚᱢᱟ ᱚᱱᱟ ᱢᱤᱫ ᱫᱷᱟᱣ ᱪᱟᱥ ᱛᱮᱜᱮ, ᱟᱫᱚ ᱡᱚᱛᱚ ᱦᱚᱲ ᱫᱚ ᱵᱟᱝᱟᱜ ᱛᱟᱠᱚᱣᱟᱛᱚ ᱩᱱᱟᱹᱜ ᱫᱚ ᱡᱟᱦᱟᱸᱜᱮ ᱢᱮᱱᱟᱜ ᱛᱟᱠᱚᱣᱟ ᱢᱤᱫ ᱵᱟᱨ ᱠᱟᱴᱷᱟ ᱠᱟᱛᱮᱫ ᱢᱮᱱᱟᱜ ᱛᱟᱠᱚᱣᱟ ᱟᱫᱚ ᱠᱚᱴᱟ ᱫᱤᱱ ᱪᱟᱞᱟᱜ ᱛᱟᱠᱚᱣᱟ ᱪᱷᱚ ᱢᱟᱥ ᱱᱚᱝᱠᱟ, ᱠᱟᱹᱢᱤ ᱠᱟᱛᱮᱜ ᱠᱚ ᱡᱚᱢᱟ ᱟᱨ ᱪᱷᱚ ᱢᱟᱥ ᱚᱲᱟᱜ ᱨᱮᱱᱟᱜ ᱠᱚ ᱡᱚᱢᱟ ᱚᱱᱠᱟ᱾
ᱚᱠᱚᱭᱟᱜ ᱚᱠᱟᱞᱮᱠᱟ ᱚᱱᱠᱟ ᱦᱟᱥᱟ ᱡᱟᱭᱜᱟ ᱢᱮᱱᱟᱜᱼᱟ ᱱᱚᱝᱠᱟ ᱜᱮ ᱵᱟᱹᱱᱩᱜ ᱠᱚᱣᱟ ᱟᱫᱚ ᱟᱞᱮ ᱱᱚ ᱛᱮ ᱦᱚᱸ ᱚᱱᱠᱟ ᱫᱚ ᱧᱮᱞ ᱦᱩᱭ ᱠᱟᱱᱟ ᱟᱨ ᱵᱟᱝ ᱟᱞᱮ ᱱᱚᱛᱮ ᱦᱚᱸ ᱱᱝᱠᱟᱱ ᱠᱚ ᱠᱤᱪᱷᱩ ᱦᱚᱲ ᱫᱚ ᱦᱮᱱᱟᱜ ᱠᱚᱣᱟ ᱡᱟᱦᱟᱸ ᱫᱚ ᱦᱩᱭᱩᱜ ᱠᱟᱱᱟ ᱟᱸᱜ ᱠᱤᱪᱷᱩ ᱠᱚ ᱪᱟᱥᱟ ᱟᱨ ᱠᱤᱪᱷᱩ ᱱᱟᱢᱟᱞ ᱠᱟᱹᱢᱤ ᱜᱮᱠᱚ ᱪᱟᱞᱟᱜᱼᱟ᱾ ᱟᱯᱮ ᱚᱱᱛᱮ ᱫᱚ ᱱᱟᱢᱟᱞ ᱠᱟᱹᱢᱤ ᱠᱚᱫᱚ ᱯᱮ ᱪᱟᱞᱟᱣ ᱵᱟᱲᱟᱜ ᱜᱮᱭᱟ ᱥᱮ ᱵᱟᱝ?
ᱦᱮᱸ᱾ ᱦᱮᱸ ᱱᱟᱢᱟᱞ ᱠᱟᱹᱢᱤ ᱫᱚ ᱟᱞᱮ ᱥᱮᱫ ᱫᱚᱠᱚ ᱥᱮᱱᱚᱜ ᱜᱮᱭᱟ ᱚᱱᱟ ᱨᱟᱵᱟᱝ ᱨᱮ ᱚᱱᱟ ᱡᱟ ᱦᱳᱲᱳ ᱤᱨᱚᱜ ᱠᱚ ᱦᱳᱲᱳ ᱤᱨᱚᱜ ᱠᱚᱠᱚ ᱥᱮᱱᱚᱜᱼᱟ ᱥᱮᱱ ᱠᱟᱛᱮᱫ ᱵᱟᱥᱟ ᱠᱟᱛᱮᱫ ᱠᱚ ᱠᱟᱹᱢᱤᱭᱟ ᱠᱚ᱾ ᱟᱞᱮᱥᱮᱫ ᱫᱚ ᱱᱟᱢᱟᱞ ᱜᱮ ᱵᱮᱥᱤ ᱫᱚᱠᱚ ᱠᱟᱹᱢᱤᱭᱟ ᱪᱟᱥᱵᱟᱥ ᱠᱚᱫᱚ ᱠᱚᱢ ᱜᱮᱛᱟ ᱠᱚᱣᱟ ᱛᱚ ᱱᱟᱢᱟᱞ ᱠᱟᱹᱢᱤ ᱜᱮ ᱡᱟᱹᱥᱛᱤ ᱠᱚ ᱥᱮᱱᱚᱜᱼᱟ ᱟᱞᱮ ᱥᱮᱫ ᱫᱚ, ᱟᱯᱮ ᱥᱮᱫ ᱫᱚᱠᱚ ᱥᱮᱱᱚᱜ ᱜᱮᱭᱟ?
ᱚ ᱟᱪᱪᱷᱟ ᱟᱪᱪᱷᱟ, ᱳᱭ ᱟᱞᱮ ᱥᱮᱫ ᱫᱚ ᱟᱫᱚᱧ ᱞᱟᱹᱭ ᱠᱮᱫ ᱫᱟ᱾ ᱮᱸ ᱪᱟᱞᱟᱣ ᱠᱚ ᱪᱟᱞᱟᱜᱼᱟ ᱞᱟᱦᱟ ᱠᱚ ᱪᱟᱞᱟᱣ ᱠᱚᱜᱼᱟ᱾ ᱢᱮᱱᱠᱷᱟᱱ ᱱᱤᱛᱚᱜ ᱫᱚ ᱪᱮᱫ ᱞᱮᱠᱟ ᱠᱟᱱᱟ ᱟᱞᱮ ᱱᱚᱣᱟ ᱠᱚᱨᱮ ᱜᱮ ᱚᱱᱮ ᱫᱷᱚᱨᱚᱱ ᱥᱚᱢᱚᱭ ᱦᱚᱸ ᱦᱳᱲᱳ ᱠᱚ ᱨᱚᱦᱚᱭᱫᱟ᱾ ᱵᱚᱨᱥᱟ ᱥᱚᱢᱚᱭ ᱦᱳᱲᱳ ᱠᱚ ᱨᱚᱦᱚᱭᱫᱟ ᱥᱟᱶᱛᱮ ᱥᱚᱵᱽᱡᱤ ᱠᱚ ᱨᱚᱦᱚᱭᱫᱟ ᱫᱷᱚᱨᱚᱱ ᱥᱚᱢᱚᱭ ᱦᱚᱸ᱾ ᱦᱳᱲᱳ ᱨᱚᱦᱚᱭ ᱥᱟᱶ ᱥᱟᱶᱛᱮ ᱥᱚᱵᱽᱡᱤ ᱠᱚᱠᱚ ᱨᱚᱦᱚᱭ ᱟᱠᱚ᱾ ᱥᱟᱶᱛᱮ ᱚᱱᱮ ᱡᱟᱦᱟᱸᱧ ᱞᱟᱹᱭ ᱠᱮᱫ᱾ ᱮᱴᱟᱜ ᱮᱴᱟᱜ ᱟᱱᱟᱡ ᱠᱚ ᱡᱮᱞᱮᱠᱟ ᱱᱚᱛᱮ ᱡᱩᱫᱤᱢ ᱞᱟᱹᱭ ᱠᱷᱟᱱ ᱦᱚᱛᱚᱫ ᱠᱚ ᱠᱚᱸᱰᱷᱟ ᱠᱚ᱾ ᱥᱟᱶᱛᱮ ᱯᱩᱨᱟᱹᱭ ᱠᱚ ᱟᱨ ᱚᱱᱟ ᱥᱟᱶ ᱼᱼᱛᱮ ᱦᱚᱸᱜᱼᱚᱭ ᱨᱟᱵᱟᱝ ᱫᱤᱱ ᱫᱚ ᱟᱞᱮ ᱱᱚᱛᱮ ᱫᱚ ᱢᱟᱹᱨᱤᱪ ᱠᱚ ᱨᱚᱦᱚᱭ ᱜᱮᱭᱟ ᱢᱟᱹᱨᱤᱪ ᱨᱚᱦᱚᱭ ᱥᱚ ᱥᱚᱢᱚᱭ ᱦᱚᱸ ᱟᱫᱚ ᱩᱱᱠᱩ ᱢᱟᱹᱨᱤᱡ ᱠᱚ ᱨᱚᱦᱚᱭᱟ ᱛᱚ ᱟᱫᱚ ᱚᱱᱟ ᱠᱚᱨᱮ ᱜᱮ ᱠᱟᱹᱢᱤ ᱠᱚ ᱧᱟᱢᱟ ᱟᱹᱰᱤ ᱦᱚᱲ ᱜᱮ᱾ ᱛᱟᱨᱯᱚᱨᱮ ᱚᱱᱟ ᱵᱟᱫᱟᱢ ᱠᱚᱠᱚ ᱨᱚᱦᱚᱭᱟ ᱫᱟ ᱵᱟᱫᱟᱢ ᱠᱚ ᱥᱟᱶᱛᱮ ᱛᱩᱲᱤ ᱛᱤᱞᱢᱤᱧ ᱠᱚᱢᱟ ᱢᱮᱱᱟᱜ ᱜᱮᱭᱟ ᱱᱚᱣᱟ ᱦᱚᱸᱠᱚ ᱨᱚᱦᱚᱭᱟ ᱟᱫᱚ ᱱᱚᱣᱟ ᱠᱚ ᱠᱟᱹᱢᱤ ᱨᱮᱜᱮ ᱟᱹᱰᱤ ᱦᱚᱲ ᱫᱚ ᱛᱟᱦᱮᱱᱟᱠᱚ ᱟᱨ ᱚᱱᱟ ᱥᱟᱶᱛᱮ ᱡᱟᱦᱟᱸᱭ ᱠᱚᱣᱟᱜ ᱱᱤᱡᱮᱨᱟᱜ ᱦᱟᱥᱟ ᱡᱟᱭᱜᱟ ᱵᱟᱹᱱᱩᱜᱟ, ᱵᱟᱠᱚ ᱪᱟᱥ ᱫᱟᱲᱮᱭᱟᱜ ᱠᱟᱱᱟ ᱟᱫᱚ ᱩᱱᱠᱩ ᱠᱚᱫᱚ ᱩᱱᱠᱩ ᱚᱱᱟ ᱥᱩᱨ ᱥᱩᱯᱩᱨ ᱠᱚᱨᱮ ᱡᱟᱦᱟᱸᱭ ᱠᱚ ᱠᱟᱹᱢᱤ ᱨᱚᱦᱚᱭ ᱫᱟᱠᱚ ᱩᱱᱠᱩ ᱠᱚᱴᱷᱮᱱ ᱠᱟᱹᱢᱤ ᱠᱚ ᱞᱟᱜᱟᱜ ᱟᱠᱚ ᱟᱫᱚ ᱚᱱᱟ ᱞᱮᱠᱟᱛᱮ ᱱᱤᱛᱚᱜ ᱞᱟᱦᱟ ᱫᱚᱠᱚ ᱪᱟᱞᱟᱣ ᱟᱠᱩᱣᱟᱜ ᱢᱮᱱᱠᱷᱟᱱ ᱱᱤᱛᱚᱜ ᱫᱚ ᱵᱟᱠᱚ ᱪᱟᱞᱟᱜ ᱠᱟᱱᱟ ᱟᱛᱳ ᱠᱚᱨᱮ ᱠᱟᱹᱢᱤ ᱠᱚ ᱧᱟᱢᱮᱫ ᱛᱮᱠᱚ
ᱟᱪᱪᱷᱟ ᱟᱪᱪᱷᱟ
ᱻ
ᱟᱪᱪᱷᱟ ᱦᱚᱜᱼᱚᱭ ᱡᱮᱢᱚᱱ ᱮᱢ ᱞᱟᱹᱭ ᱠᱮᱫᱼᱟ ᱡᱮ ᱫᱷᱚᱨᱚᱱ ᱨᱮᱯᱮ ᱦᱩᱲᱩ ᱠᱚ ᱚᱱᱟ ᱥᱚᱵᱽᱡᱤ ᱠᱚᱯᱮ ᱤᱭᱟᱹ ᱟᱱᱟᱡᱽ ᱠᱚᱯᱮ ᱨᱚᱦᱚᱭᱟ ᱟᱫᱚ ᱚᱱᱟ ᱫᱚ ᱪᱮᱫ ᱠᱟ ᱢᱟᱱᱮ ᱟᱯᱮ ᱥᱮᱫ ᱫᱚ ᱫᱟᱜ ᱨᱮᱱᱟᱜ ᱵᱮᱵᱚᱥᱛᱟ ᱠᱚ ᱢᱮᱱᱟᱜᱼᱟᱥᱮ ᱪᱮᱫ ᱞᱮᱠᱟ? ᱚᱠᱟ ᱥᱮ ᱠᱟᱞᱭᱟᱱ ᱫᱟᱜ ᱠᱚᱯᱮ ᱧᱟᱢᱟ ᱥᱮ ᱪᱮᱫ ᱞᱮᱠᱟ?
ᱦᱚᱸ ᱫᱟᱜ ᱫᱚ ᱢᱮᱱᱟᱜᱼᱟ ᱟᱞᱮ ᱥᱮᱫ ᱫᱚ ᱠᱮᱱᱮᱞ ᱫᱟᱜ ᱢᱮᱱᱟᱜᱼᱟ ᱥᱟᱶᱛᱮ ᱚᱱᱮ ᱥᱮᱞᱚ ᱠᱚ ᱢᱤᱱᱤ ᱠᱚᱠᱚ ᱛᱮᱭᱟᱨ ᱠᱟᱫᱟ ᱛᱚ ᱢᱤᱫ ᱵᱟᱨ ᱦᱚᱲ ᱟᱫᱚ ᱩᱱᱠᱩ ᱚᱱᱟ ᱠᱷᱚᱱᱟᱜ ᱦᱚᱸ ᱪᱟᱥᱵᱟᱥ ᱦᱩᱭᱩᱜ ᱠᱟᱱᱟ ᱟᱨ ᱵᱟᱝ ᱦᱮᱸ ᱚᱱᱟ ᱫᱟᱜ ᱠᱚᱛᱮ ᱜᱮ᱾ ᱤᱱᱟᱹ ᱛᱮᱠᱚ ᱪᱟᱥᱵᱟᱥ ᱫᱟᱠᱚ ᱟᱨ ᱥᱟᱶᱛᱮ ᱱᱚᱛᱮ ᱠᱮᱱᱮᱞ ᱫᱟᱜ ᱦᱚᱸ ᱦᱟᱹᱡᱩᱜᱼᱟ ᱠᱤᱪᱷᱩ ᱚᱠᱛᱚ ᱫᱚ᱾ ᱟᱫᱚ ᱚᱱᱟ ᱠᱚᱛᱮ ᱜᱮ ᱚᱱᱟ ᱪᱟᱥᱵᱟᱥ ᱠᱚᱫᱚ ᱦᱩᱭᱩᱜ ᱠᱟᱱᱟ ᱟᱫᱚ ᱚᱱᱟ ᱞᱮᱠᱟᱛᱮ ᱞᱟᱦᱟ ᱡᱩᱫᱤ ᱚᱱᱟ ᱤᱱᱟᱹᱜᱴᱟ ᱥᱩᱵᱤᱫᱷᱟ ᱵᱟᱝ ᱛᱟᱦᱮᱸ ᱠᱟᱱ ᱛᱟᱞᱮᱭᱟ ᱢᱮᱱᱠᱷᱟᱱ ᱱᱤᱛᱚᱜ ᱚᱱᱟ ᱠᱚ ᱥᱩᱵᱤᱫᱟ ᱧᱟᱢ ᱠᱷᱟᱛᱤᱨ ᱡᱷᱚᱛᱚ ᱛᱚ ᱦᱚᱲ ᱜᱮ ᱠᱚ ᱪᱟᱥ ᱮᱫᱟᱠᱚ ᱡᱟᱦᱟᱸᱭᱟᱜ ᱦᱟᱥᱟ ᱡᱟᱭᱜᱟ ᱢᱮᱱᱟᱜᱼᱟ ᱟᱫᱚ ᱡᱟᱦᱟᱸᱭ ᱠᱚ ᱦᱟᱥᱟ ᱡᱟᱭᱜᱟ ᱦᱮᱱᱟᱜᱼᱟ ᱩᱱᱠᱩ ᱫᱚᱱᱟᱜ ᱱᱤᱛᱚᱜ ᱮᱢᱚᱱ ᱟᱠᱟᱱᱟ ᱟᱫᱚ ᱮᱢ ᱫᱚ ᱵᱟᱠᱚ ᱮᱢᱚᱜ ᱠᱟᱱᱟ ᱦᱮᱸ ᱥᱮ ᱪᱟᱥᱵᱟᱥ ᱫᱟᱠᱚ ᱟᱠᱚ ᱜᱮ
ᱟᱪᱪᱷᱟ ᱟᱪᱪᱷᱟ ᱡᱟᱦᱟᱸᱢ ᱢᱮᱱ ᱠᱮᱫᱟ ᱡᱮ ᱵᱟᱝ ᱟᱞᱮ ᱥᱮᱫ ᱫᱚ ᱚᱱᱠᱟᱱᱟᱜ ᱫᱟᱜ ᱨᱮᱱᱟᱜ ᱵᱮᱵᱚᱥᱛᱷᱟ ᱵᱟᱹᱱᱩᱜ ᱠᱷᱟᱹᱛᱤᱨ ᱛᱮᱜᱮ ᱟᱞᱮ ᱫᱚ ᱵᱟᱞᱮ ᱪᱟᱥ ᱵᱟᱲᱟᱭ ᱜᱮᱭᱟ᱾ ᱟᱨ ᱡᱮ ᱱᱚᱜᱼᱚᱭ ᱡᱮ ᱢᱮᱱ ᱠᱮᱫᱮᱜᱼᱟ ᱡᱮ ᱚᱱᱟ ᱥᱮᱞᱳ ᱠᱚ ᱥᱮ ᱠᱮᱞᱮᱱ ᱫᱟᱜ ᱚᱱᱟ ᱫᱚ ᱪᱮᱫ ᱞᱮᱠᱟ ᱠᱟᱹᱣᱰᱤ ᱠᱚᱠᱚ ᱦᱟᱛᱟᱣ ᱜᱮᱭᱟ ᱚᱱᱟ ᱠᱚᱨᱮ ᱫᱚ?
ᱟᱫᱚ ᱚᱱᱟ ᱥᱮᱞᱳ ᱠᱚᱨᱮ ᱫᱚ ᱥᱮ ᱢᱤᱱᱤ ᱠᱚᱨᱮ ᱫᱚ ᱚᱱᱟ ᱫᱚ ᱜᱷᱚᱱᱴᱟ ᱦᱤᱥᱟᱹᱵ ᱦᱚᱸᱠᱚ ᱦᱟᱛᱟᱣ ᱜᱮᱭᱟ ᱟᱨ ᱪᱩᱯᱼᱼ ᱦᱤᱥᱟᱹᱵ ᱦᱚᱠᱚ ᱦᱟᱛᱟᱣ ᱜᱮᱭᱟ ᱟᱨ ᱠᱮᱱᱮᱞ ᱫᱟᱜ ᱫᱚ ᱢᱟᱱᱮ ᱟᱞᱮ ᱥᱮᱫ ᱫᱚ ᱪᱮᱫ ᱞᱮᱠᱟ ᱠᱚ ᱦᱟᱛᱟᱣᱟ ᱴᱷᱤᱠ ᱫᱚ ᱵᱟᱹᱧ ᱵᱩᱡᱷᱟᱹᱣᱟ, ᱪᱮᱫᱟᱜ ᱥᱮ ᱚᱱᱟ ᱫᱚ ᱥᱚᱵ ᱥᱚᱢᱚᱭ ᱫᱚ ᱵᱟᱝ ᱦᱤᱡᱩᱜᱼᱟ᱾ ᱚᱠᱟ ᱥᱚᱢᱚᱭ ᱠᱚᱨᱮ ᱦᱤᱡᱩᱜᱼᱟ ᱢᱮᱱᱠᱷᱟᱱ ᱞᱟᱦᱟᱛᱮ ᱩᱱ ᱡᱚᱠᱷᱚᱱ ᱵᱟᱵᱟ ᱛᱟᱠᱚ ᱫᱟᱫᱩ ᱛᱟᱠᱚ ᱛᱟᱦᱮᱸ ᱠᱟᱱᱟ ᱩᱱ ᱫᱚᱠᱚ ᱞᱟᱹᱭ ᱵᱟᱲᱟ ᱠᱮᱭᱟ ᱞᱮ ᱡᱟᱦᱟ ᱜᱮ ᱵᱚᱪᱷᱚᱨ ᱨᱮᱠᱚ ᱦᱮᱡ ᱠᱚᱜᱼᱟ ᱢᱤᱫ ᱫᱷᱟᱣ ᱩᱱᱠᱩ ᱠᱮᱱᱮᱞ ᱠᱳᱢᱯᱟᱱᱤ ᱠᱚ ᱟᱨ ᱚᱱᱟ ᱨᱮᱱᱟᱜ ᱡᱟᱦᱟᱸᱜ ᱜᱮ ᱤᱱᱠᱟᱹ ᱯᱚᱭᱥᱟ ᱠᱚ ᱤᱫᱤ ᱠᱮᱭᱟ ᱠᱚ ᱟᱫᱚ ᱱᱤᱛᱚᱜ ᱫᱚ ᱟᱹᱰᱤ ᱡᱟᱭᱜᱟ ᱠᱚᱨᱮ ᱠᱚᱦᱚᱸ ᱨᱟᱹᱯᱩᱫ ᱟᱠᱟᱱᱟ ᱟᱫᱚ ᱚᱱᱟ ᱠᱚᱨᱮ ᱫᱟᱜ ᱠᱚ ᱮᱴᱟᱜ ᱥᱮᱫ ᱪᱟᱞᱟᱜ ᱠᱟᱱ ᱠᱷᱟᱹᱛᱤᱨ ᱛᱮ ᱟᱫᱚ ᱴᱷᱤᱠ ᱴᱷᱟᱠ ᱵᱟᱞᱮ ᱧᱟᱢ ᱠᱷᱟᱹᱛᱤᱨ ᱟᱞᱮ ᱥᱮᱫ ᱫᱚ ᱵᱟᱠᱚ ᱦᱤᱡᱩᱜ ᱠᱟᱱᱟ ᱠᱚ ᱦᱮᱸᱥᱮ᱾ ᱦᱩᱸ ᱦᱮᱸ ᱦᱳᱭ ᱚᱱᱟ ᱚᱱᱟᱜᱮ ᱟᱫᱚ ᱠᱟᱛᱷᱟ ᱫᱚ ᱟᱨ
ᱮᱸᱻ
ᱟᱯᱮ ᱚᱱᱛᱮ ᱵᱟᱠᱚ ᱩᱭᱦᱟᱹᱨ ᱵᱷᱟᱵᱱᱟ ᱡᱟᱦᱟᱸᱭ ᱠᱚ ᱡᱮ ᱡᱟᱦᱟᱸᱭ ᱠᱚᱣᱟᱜ ᱯᱚᱭᱥᱟ ᱢᱮᱱᱟᱜ ᱫᱚ ᱤᱱᱠᱟᱹ ᱥᱮᱞᱳ ᱠᱚ ᱵᱟᱝ ᱢᱤᱱᱤ ᱠᱚ ᱛᱮᱭᱟᱨ ᱢᱟ ᱛᱟᱦᱚᱞᱮ ᱠᱷᱟᱱ ᱪᱮᱫ ᱞᱮᱠᱟ ᱫᱷᱚᱨᱚᱱ ᱨᱮᱦᱚᱸ ᱟᱯᱮ ᱵᱷᱟᱜᱮ ᱦᱩᱲᱩ ᱠᱚᱯᱮ ᱪᱟᱥ ᱫᱟᱲᱮ ᱠᱮᱭᱟ ᱥᱚᱵᱡᱤ ᱠᱚᱯᱮ ᱪᱟᱥ ᱫᱟᱲᱮᱭᱟᱜ ᱠᱮᱭᱟ
ᱦᱮᱸ ᱚᱱᱠᱟ ᱢᱟ ᱟᱞᱮᱥᱮᱫ ᱫᱚ ᱩᱱᱟᱹᱜ ᱜᱟᱱ ᱚᱱᱟ ᱠᱚᱫᱚ ᱩᱭᱦᱟᱹᱨ ᱵᱷᱟᱵᱽᱱᱟ ᱵᱟᱹᱱᱩᱜ ᱛᱟᱠᱚᱣᱟ ᱩᱱᱟᱹᱜᱴᱟ ᱫᱚ᱾ ᱟᱫᱚ ᱦᱟᱯᱮᱭᱟᱜ ᱫᱚ ᱯᱚᱨᱮ ᱯᱚᱨᱮ ᱛᱮ ᱦᱚᱹᱜᱼᱚᱭ ᱠᱟᱹᱴᱤᱡ ᱠᱚ ᱪᱮᱸᱜᱷᱟᱜ ᱠᱟᱱᱟ ᱛᱚ ᱡᱩᱫᱤ ᱯᱚᱨᱮᱛᱮ ᱦᱩᱭᱩᱜ ᱠᱷᱟᱱ ᱚᱝᱠᱟ ᱢᱤᱜ ᱵᱚᱪᱷᱚᱨ ᱥᱮ ᱵᱟᱨ ᱥᱮᱨᱢᱟ ᱯᱚᱨᱮ ᱡᱩᱫᱤ ᱠᱚ ᱠᱚᱨᱟᱣ ᱠᱷᱟᱱ ᱫᱚ ᱢᱟᱱᱮ ᱠᱚᱨᱟᱣ ᱠᱚ ᱟᱹᱰᱤ ᱜᱚᱴᱟᱝ ᱜᱮ ᱟᱸᱡᱚᱢᱚᱜ ᱠᱟᱱᱟ ᱡᱮ ᱠᱚᱨᱟᱣ ᱠᱚᱨᱟᱣ ᱟᱫᱚ ᱪᱤᱠᱟᱹᱭ ᱫᱟᱠᱚ ᱦᱟᱯᱮ ᱠᱚᱨᱟᱣ ᱞᱮᱠᱷᱟᱱ ᱫᱚ ᱱᱟᱯᱟᱭᱚᱜᱼᱟ᱾
ᱦᱳᱭ ᱱᱤᱛᱚᱜ ᱜᱟ ᱟᱜ ᱡᱩᱜᱽ ᱨᱮᱢᱟ ᱧᱮᱞᱚᱜ ᱠᱟᱱᱟ ᱦᱚᱲ ᱵᱚᱱ ᱥᱟᱸᱜᱮᱜ ᱠᱟᱱᱟ ᱢᱮᱱᱠᱷᱟᱱ ᱦᱟᱥᱟ ᱡᱟᱭᱜᱟ ᱵᱟᱝ ᱥᱟᱸᱜᱮᱜ ᱠᱟᱱᱟ᱾ ᱟᱨ ᱱᱤᱝᱠᱟᱹ ᱵᱚᱪᱷᱚᱨ ᱨᱮ ᱵᱟᱨ ᱫᱷᱟᱣ ᱡᱚᱫᱤ ᱠᱚ ᱪᱟᱥ ᱵᱚᱱ ᱨᱚᱦᱚᱭᱟ ᱛᱟᱞᱦᱮ ᱡᱚ ᱠᱚᱫᱚ ᱵᱟᱝ ᱠᱩᱲᱟᱹᱜ ᱛᱟᱵᱚᱱᱟ ᱟᱫᱚ ᱚᱱᱟ ᱞᱮᱠᱟᱛᱮ ᱫᱚᱨᱠᱟᱨ ᱠᱟᱱᱟ ᱱᱤᱦᱟᱹᱛ ᱫᱚ᱾
ᱵᱟᱨᱯᱮ ᱫᱷᱟᱣ ᱪᱟᱥ ᱫᱚ ᱦᱮᱸ ᱥᱮ᱾
ᱦᱩᱸ ᱦᱮᱸ ᱦᱮᱸ ᱦᱮᱸ ᱟᱪᱪᱷᱟ
ᱦᱮᱸ ᱛᱟᱦᱞᱮ ᱢᱟᱫᱚ ᱟᱹᱰᱤ ᱜᱷᱟᱹᱲᱤᱡ ᱞᱟᱝ ᱨᱚᱯᱚᱲᱱᱟ ᱚᱠᱛᱚ ᱠᱚ ᱟᱹᱰᱤ ᱜᱷᱟᱹᱲᱤᱡ ᱦᱩᱭᱮᱱ ᱛᱟᱞᱟᱝᱟ ᱟᱫᱚ ᱤᱱᱟᱹᱜ ᱜᱟᱹᱲᱤᱡ ᱜᱮᱞᱟ ᱨᱚᱯᱚᱲᱟ ᱥᱮ ᱪᱮᱫᱠᱟ ᱟᱫᱚ?
ᱦᱮᱸ ᱦᱮᱸ ᱦᱮᱸ ᱴᱷᱤᱠ ᱜᱮᱭᱟ ᱱ ᱚᱝᱠᱟᱜᱮ ᱨᱚᱯᱚᱲᱟᱞᱟᱝ ᱟᱨᱚ ᱯᱚᱨᱮ ᱨᱚᱯᱚᱲ ᱦᱩᱭᱩᱜᱼᱟ᱾ ᱦᱮᱸ